ᱪᱤᱠᱟᱹ ᱠᱟᱱᱟ ᱵᱟᱝ ᱵᱟᱠᱚ
ᱛᱟᱦᱞᱮ ᱫᱚ ᱟᱸᱡᱚᱢ
ᱥᱮᱴᱮᱨ ᱫᱟᱲᱮᱭᱟᱜ ᱠᱟᱱᱟ ᱩᱝᱠᱩᱣᱟᱜ ᱩᱭᱦᱟᱹᱨ ᱵᱷᱟᱵᱽᱱᱟ ᱩᱝᱠᱩ ᱪᱮᱫ ᱟᱵᱚ ᱫᱚ ᱡᱚᱠᱷᱚᱱ ᱥᱟᱦᱤᱛᱚ ᱟᱵᱚᱱ ᱪᱮᱫ ᱥᱮᱬᱟ ᱟᱵᱚᱱ ᱠᱟᱱᱟ ᱟᱵᱚ ᱪᱮᱫ ᱠᱚ ᱵᱟᱰᱟᱭ ᱦᱚᱪᱚᱭᱮᱫ ᱵᱚᱱᱟ ᱟᱵᱚ ᱚᱞ ᱯᱟᱲᱦᱟᱣ ᱨᱮ? ᱟᱵᱚ ᱩᱱᱠᱩ ᱪᱮᱫ ᱪᱤᱠᱟᱹᱠᱟᱫᱟᱭ ᱵᱟᱭ ᱪᱤᱠᱟᱹ ᱠᱟᱫᱟᱭ ᱦᱮᱸ ᱥᱮ ᱪᱮᱫ ᱞᱮᱠᱟ ᱠᱟᱛᱮ ᱛᱮᱭᱟᱨ ᱟᱠᱟᱱᱟ ᱱᱚᱣᱟ ᱠᱚᱛᱮ ᱪᱮᱫ ᱪᱮᱫ ᱛᱮᱭᱟᱨ ᱠᱟᱱᱟ ᱚᱱᱟ ᱠᱚ ᱥᱮᱬᱟ ᱟᱵᱚᱱ ᱠᱟᱱᱟ ᱦᱮᱸ ᱵᱟᱝ ᱴᱷᱤᱠᱚᱛ ᱵᱤᱫᱽᱫᱟᱹ ᱫᱚ ᱠᱷᱟᱹᱞᱤ ᱵᱟᱰᱟᱭ ᱥᱩᱢᱩᱝ ᱤᱱᱟᱹ ᱯᱚᱨ ᱯᱨᱮᱠᱴᱤᱠᱮᱞ ᱨᱮᱢ ᱥᱮᱴᱮᱨ ᱞᱮᱱᱠᱷᱟᱱ ᱛᱚᱵᱮᱱᱟᱜ ᱟᱢᱮᱢ ᱵᱩᱡᱽ ᱫᱟᱲᱮᱭᱟᱜᱼᱟ ᱟᱨᱠᱤ᱾ ᱴᱷᱤᱠ ᱟᱨ ᱩᱝᱠᱩᱣᱟᱜ ᱱᱤᱭᱟᱹ ᱛᱮ ᱦᱚᱸ ᱥᱟᱦᱤᱛᱛᱤᱠ ᱠᱚ ᱥᱦᱤᱛᱛᱤᱠᱟᱜᱼᱟ ᱠᱟᱹᱨᱤ ᱠᱟᱞᱟ ᱠᱚ ᱧᱮᱞ ᱠᱟᱛᱮ ᱱᱤᱡᱮᱨᱟᱜ ᱢᱚᱱᱮ ᱦᱚᱸᱭ ᱟᱹᱭᱠᱟᱹᱜ ᱢᱟ ᱵᱷᱟᱜᱮ ᱵᱟᱹᱲᱤᱡ ᱠᱟᱛᱷᱟᱭ ᱥᱟᱵ ᱨᱟᱠᱟᱵ ᱦᱚᱪᱚᱭ ᱚᱱᱟ ᱟᱢ ᱥᱟᱵ ᱨᱟᱠᱟᱵ ᱠᱟᱛᱮ ᱟᱢ ᱚᱱᱟᱢ ᱦᱟᱹᱴᱤᱧ ᱦᱩᱭᱩᱜ ᱛᱟᱢᱟ ᱚᱠᱟ ᱵᱩᱜᱤ ᱠᱟᱱᱟ ᱚᱠᱟ ᱵᱟᱹᱲᱤᱡ ᱠᱟᱱᱟ ᱪᱮᱫ ᱞᱮᱠᱟᱱᱟ ᱩᱱᱤ ᱦᱚᱸᱛᱚᱭ ᱢᱟᱭ ᱞᱟᱹᱭ ᱠᱟᱜ ᱜᱮ ᱩᱱᱤ ᱦᱚᱭ ᱥᱚᱫᱚᱨ ᱦᱚᱪᱚ ᱠᱟᱫᱟ ᱵᱩᱜᱤ ᱵᱟᱹᱲᱤᱡ ᱚᱱᱟᱨᱮ ᱛᱟᱨᱯᱚᱨ ᱪᱮᱫᱞᱮᱠᱟ ᱠᱟᱛᱮ ᱢᱤᱫ ᱦᱚᱲ ᱩᱛᱱᱟᱹᱜ ᱠᱟᱱᱟᱭ ᱚᱱᱟ ᱨᱮᱱᱟᱜ ᱠᱟᱛᱷᱟ ᱦᱚᱸ ᱦᱮᱱᱟᱜ ᱟᱠᱟᱫ ᱜᱮ᱾ ᱟᱵᱚ ᱯᱷᱤᱞᱤᱢ ᱵᱚᱱ ᱧᱮᱞᱟ ᱴᱷᱤᱠᱮᱭ ᱟᱪᱪᱷᱮ ᱥᱮ ᱯᱷᱤᱞᱤᱢ ᱪᱮᱫ ᱞᱮᱠᱟ ᱠᱟᱛᱮ ᱪᱤᱠᱟᱹᱜ ᱠᱟᱱᱟ ᱟᱵᱚ ᱫᱚ ᱠᱷᱟᱹᱞᱤ ᱩᱱᱤᱭᱟ ᱱᱮᱜᱮᱴᱤᱵᱷ ᱛᱮᱫ ᱵᱚᱱ ᱦᱟᱛᱟᱣᱟ, ᱯᱚᱡᱮᱴᱤᱵᱷ ᱫᱚ ᱠᱤᱱᱛᱩ ᱟᱵᱚ ᱵᱟᱵᱚᱱ ᱦᱟᱛᱟᱣ ᱫᱟᱲᱮᱭᱟᱜ ᱠᱟᱱᱟ᱾ ᱯᱚᱡᱮᱴᱤᱵᱷᱮᱢ ᱦᱟᱛᱟᱣᱟ ᱛᱚᱵᱮ ᱨᱮ ᱥᱮᱫ ᱛᱚ ᱟᱢᱮᱢ ᱫᱟᱲᱮᱭᱟᱜᱼᱟ
ᱮᱠᱟᱞ ᱮᱠᱟᱞ
ᱟᱵᱚ ᱫᱚ ᱵᱮᱥᱤ ᱱᱮᱜᱮᱴᱤᱵᱷᱤᱴᱤ ᱜᱮ ᱵᱮᱥᱤ ᱦᱮᱱᱟᱜ ᱟᱠᱟᱫ ᱛᱟᱵᱚᱱᱟ ᱟᱵᱚᱣᱟᱜ
ᱟᱫᱚ ᱪᱤᱠᱟᱹ ᱱᱚᱣᱟ ᱨᱮ ᱱᱚᱸᱰᱮ ᱱᱚᱣᱟ ᱩᱭᱦᱟᱹᱨ ᱦᱤᱡᱩᱜ ᱠᱟᱱᱟ ᱠᱟᱨᱚᱱ
ᱥᱤᱢ ᱥᱤᱠᱷᱱᱟᱹᱛ ᱮᱢᱚᱜᱼᱟᱭ ᱦᱮᱸ ᱥᱤᱠᱷᱱᱟᱹᱛ ᱮᱢᱚᱜ ᱟᱭ ᱢᱮᱱᱠᱷᱟᱱ ᱟᱵᱚ ᱥᱤᱠ ᱥᱤᱠᱷᱱᱟᱹᱛ ᱫᱚ ᱵᱟᱵᱚᱱ ᱥᱤᱠᱷᱟᱹᱜ ᱠᱟᱱᱟ ᱦᱮᱸ ᱦᱮᱸ ᱞᱟᱹᱭᱢᱮ
ᱟᱫᱚ ᱦᱮᱸ ᱟᱫᱚ ᱱᱚᱸᱰᱮ ᱦᱚᱸ ᱱᱚᱝᱠᱟᱱᱟᱜ ᱧᱮᱞᱚᱜ ᱠᱟᱱᱟ ᱠᱟᱨᱚᱱ ᱯᱷᱤᱞᱤᱢ ᱠᱚᱦᱚᱸ ᱡᱩᱫᱤ ᱥᱮ ᱡᱟᱦᱟᱸ ᱰᱨᱟᱢᱟ ᱠᱚ ᱥᱮ ᱡᱟᱦᱟᱸ ᱡᱟᱛᱨᱟ ᱠᱚ ᱠᱚ ᱵᱮᱱᱟᱣ ᱟᱹᱜᱩᱭᱮᱫ ᱛᱟᱵᱚᱱᱟ ᱟᱨᱠᱤ ᱚᱱᱟ ᱠᱚᱦᱚᱸ ᱡᱩᱫᱤ ᱡᱟᱦᱟᱸ ᱫᱚ ᱢᱟᱱᱮ ᱥᱚᱢᱟᱡᱽ ᱨᱮᱱᱟᱜ ᱢᱟᱱᱮ ᱵᱷᱟᱹᱞᱟᱹᱭ ᱥᱮ ᱢᱤᱫᱴᱟᱝ ᱱᱟᱯᱟᱭ ᱢᱤᱫᱴᱟᱝ ᱰᱟᱦᱟᱨᱮ ᱛᱮᱭᱟᱨᱮ ᱥᱮ ᱱᱟᱯᱟᱭ ᱱᱟᱜᱟᱢᱮ ᱛᱮᱭᱟᱨᱟ ᱚᱝᱠᱟᱱᱟᱜ ᱡᱩᱫᱤ ᱠᱚ ᱵᱮᱱᱟᱣ ᱠᱮᱭᱟ ᱤᱧᱟᱹᱜ ᱢᱚᱱᱮ ᱫᱚᱭ ᱢᱮᱱᱫᱟ ᱟᱫᱚ ᱚᱱᱟ ᱛᱟᱞᱟ ᱨᱮᱦᱚᱸ ᱛᱚ ᱠᱤᱪᱷᱩ ᱜᱟᱱ ᱩᱝᱠᱩ ᱫᱚ ᱦᱳᱭᱛᱚ ᱵᱟᱝ ᱱᱚᱣᱟ ᱠᱚ ᱵᱟᱝ ᱩᱭᱦᱟᱹᱨ ᱵᱷᱟᱵᱱᱟ ᱠᱟᱛᱮ ᱜᱮ ᱢᱤᱫ ᱴᱟᱝ ᱦᱚᱭᱛᱳ ᱦᱚᱲᱟᱜ ᱢᱟᱱᱮ ᱢᱚᱱᱮᱨᱮ ᱡᱟᱛᱮ ᱢᱤᱫᱴᱟᱝ ᱯᱷᱩᱨᱛᱤ ᱥᱮ ᱢᱤᱫᱴᱟᱝ ᱟᱠᱚᱣᱟᱜ ᱢᱚᱱᱮᱨᱮ ᱴᱟᱝ ᱪᱮ ᱨᱟᱹᱥᱠᱟᱹ ᱡᱟᱜᱟᱜ ᱢᱟ ᱚᱝᱠᱟᱱᱟᱜ ᱦᱚᱭᱛᱳ ᱠᱚ ᱚᱞᱮᱫ ᱛᱟᱵᱚᱱᱟ ᱟᱫᱚ ᱤᱧᱫᱩᱧ ᱢᱚᱱᱮᱭᱫᱟ ᱱᱚᱣᱟ ᱠᱚ ᱡᱚᱠᱷᱚᱱ ᱠᱚ ᱚᱞᱟ ᱟᱨᱤ ᱠᱟᱹᱴᱤᱡ ᱱᱚᱣᱟ ᱠᱚ ᱵᱟᱨᱮ ᱛᱮᱦᱚᱸ ᱩᱭᱦᱟᱹᱨ ᱫᱚᱨᱠᱟᱨᱚᱜ ᱠᱟᱱᱟ ᱟᱨᱠᱤ ᱪᱮᱫᱟᱜ ᱥᱮ ᱱᱚᱣᱟ ᱠᱚ ᱧᱮᱞᱟ ᱥᱟᱱᱟᱢ ᱦᱚᱲ ᱜᱮᱛᱚ ᱠᱚ ᱧᱮᱞᱟ ᱥᱮ ᱡᱟᱛᱮ ᱢᱤᱫᱴᱟᱱ ᱚᱸᱰᱮ ᱠᱷᱚᱱ ᱵᱷᱟᱜᱮ ᱢᱤᱫᱴᱟᱝ ᱫᱤᱠ ᱥᱮ ᱢᱤᱫᱴᱟᱝ ᱵᱷᱟᱜᱮ ᱰᱟᱦᱟᱨ ᱢᱤᱫᱴᱟᱝ ᱥᱮ ᱵᱷᱟᱜᱮ ᱱᱟᱜᱟᱢ ᱨᱮᱱᱟᱜ ᱢᱤᱫᱴᱟᱝ ᱠᱟᱹᱦᱤᱱᱤ ᱞᱮᱠᱟ ᱡᱩᱫᱤ ᱚᱞᱚᱜᱼᱟ ᱟᱨᱠᱤ ᱡᱮ ᱱᱚᱝᱠᱟ ᱞᱮᱠᱷᱟᱱ ᱱᱚᱝᱠᱟ ᱟᱵᱚ ᱱᱚᱰᱮ ᱵᱚᱱ ᱥᱮᱴᱮᱨ ᱫᱟᱲᱮᱭᱟᱜᱼᱟ ᱥᱮ ᱱᱚᱣᱟ ᱵᱚᱱ ᱠᱚᱨᱟᱣ ᱞᱮᱠᱷᱟᱱ ᱱᱚᱣᱟ ᱠᱚ ᱡᱟᱭᱜᱟ ᱨᱮᱵᱚᱱ ᱟᱵᱚ ᱦᱚᱸᱵᱚᱱ ᱱᱚᱝᱠᱟ ᱵᱚᱱ ᱵᱮᱱᱟᱣ ᱫᱟᱲᱮᱼᱟ ᱟᱨᱠᱤ ᱱᱚᱜᱼᱚ ᱱᱚᱝᱠᱟᱱᱟᱜ ᱡᱩᱫᱤ ᱠᱟᱹᱢᱤ ᱦᱚᱨᱟ ᱠᱚ ᱚᱱᱟ ᱯᱷᱤᱞᱤᱢ ᱥᱮ ᱢᱤᱫᱴᱟᱝ ᱰᱨᱟᱢᱟ ᱠᱚ ᱥᱮ ᱱᱟᱴᱚᱠ ᱠᱚ ᱛᱟᱞᱟᱛᱮ ᱡᱟᱦᱟᱸ ᱦᱩᱭᱩᱜ ᱠᱟᱱᱟ ᱟᱨᱠᱤ ᱚᱱᱟ ᱠᱚ ᱛᱟᱞᱟᱛᱮ ᱡᱩᱫᱤ ᱥᱚᱫᱚᱨᱚᱜᱼᱟ ᱤᱧᱫᱩᱧ ᱢᱚᱱᱮᱭᱟ ᱚᱱᱟ ᱢᱮᱸᱫ ᱛᱮᱦᱚᱸ ᱠᱚ ᱧᱮᱞ ᱞᱟ ᱟᱨ ᱪᱤᱛᱟᱹᱨ ᱛᱮᱦᱚᱸ ᱢᱟᱱᱮ ᱫᱮᱠᱷᱟᱜ ᱠᱟᱱᱟ ᱟᱨᱠᱤ ᱱᱚᱜᱼᱚ ᱱᱚᱝᱠᱟ ᱢᱤᱫᱴᱟᱝ ᱥᱮ ᱟᱸᱡᱚᱢ ᱛᱮᱦᱚᱸ ᱞᱩᱛᱩᱨ ᱛᱮᱠᱚ ᱟᱸᱡᱚᱢᱟ ᱟᱨᱠᱤ ᱚᱝᱠᱟ ᱜᱮᱠᱚ, ᱢᱚᱱᱮᱜᱴ ᱦᱩᱭᱩᱜ ᱠᱟᱱᱟ ᱟᱹᱰᱤ ᱢᱚᱡᱽ ᱦᱩᱭᱩᱜᱼᱟ ᱟᱨᱠᱤ
ᱦᱮᱸ ᱠᱟᱛᱷᱟ ᱫᱚ ᱠᱟᱱ ᱜᱮᱭᱟ ᱵᱟᱝ ᱫᱚ ᱵᱟᱝ ᱟᱫᱚ ᱚᱱᱮ ᱛᱤᱧ ᱞᱟᱹᱭᱫᱟ ᱚᱱᱮ ᱰᱨᱟᱢᱟ ᱡᱟᱦᱟᱸ ᱵᱚᱱ ᱞᱟᱹᱭᱫᱟ ᱢᱤᱫ ᱠᱤᱛᱟᱹ ᱜᱟᱭᱟᱱ ᱥᱮ ᱢᱟᱨᱟᱝᱟᱜ ᱨᱮᱜᱮ ᱟᱵᱚ ᱡᱩᱫᱤ ᱵᱚᱱ ᱧᱮᱞᱟ ᱡᱮ ᱪᱤᱛᱟᱹᱨ ᱥᱟᱵ ᱨᱟᱠᱟᱵ ᱠᱟᱫᱟᱭ ᱚᱱᱚᱞᱤᱭᱟᱹ ᱪᱮᱫ ᱛᱮ ᱥᱟᱵ ᱨᱟᱠᱟᱵ ᱦᱚᱪᱚ ᱠᱟᱫᱟᱭ ᱡᱮ ᱢᱤᱫᱴᱟᱝ ᱜᱷᱟᱨᱚᱸᱡᱽ ᱨᱮ ᱢᱤᱜ ᱵᱟᱵᱟ ᱦᱚᱲ ᱡᱟᱦᱟᱸ ᱫᱚ ᱦᱩᱭᱩᱜ ᱠᱟᱱᱟ ᱚᱲᱟᱜ ᱨᱮᱱ ᱡᱟᱦᱟᱸ ᱠᱷᱟᱢ ᱠᱷᱩᱱᱴᱤ ᱦᱮᱸᱥᱮ ᱩᱱᱤ ᱪᱮᱜ ᱪᱤᱠᱟᱹ ᱠᱟᱫᱟᱭ ᱟᱭᱤᱡ ᱦᱚᱯᱚᱱ ᱱᱚᱝᱠᱟ ᱧᱩ ᱵᱩᱞ ᱱᱚᱝᱠᱟ ᱧᱩ ᱛᱚᱦᱮᱞᱚᱜᱼᱟᱭ ᱵᱟᱠᱷᱟᱡ ᱩᱱᱤ ᱚᱞᱚᱜ ᱯᱟᱲᱦᱟᱣ ᱛᱮᱦᱚᱸ ᱵᱟᱭ ᱞᱟᱦᱟ ᱫᱟᱲᱮ ᱠᱟᱨᱮ ᱵᱟᱭ ᱚᱞᱚᱜ ᱯᱟᱲᱦᱟᱣ ᱦᱚᱪᱚ ᱫᱟᱲᱮ ᱠᱟᱣ ᱫᱮᱭᱟᱭ ᱛᱟᱭᱚᱢ ᱫᱟᱨᱮ ᱪᱤᱠᱟᱹ ᱠᱟᱫᱟᱭ ᱩᱱᱤ ᱩᱱᱤ ᱧᱮᱞᱮ ᱠᱟᱱᱟᱭ ᱵᱟᱹᱦᱩᱭ ᱟᱹᱜᱩ ᱩ ᱟᱫᱮᱭᱟᱭ ᱵᱟᱹᱦᱩ ᱟᱹᱜᱩ ᱠᱟᱛᱮᱫ ᱧᱮᱞᱢᱮ ᱦᱳᱭᱛᱳ ᱩᱱᱠᱤᱱᱟᱜ ᱜᱷᱟᱨᱚᱸᱡᱽ ᱟᱫᱚ ᱴᱷᱤᱠ ᱴᱷᱟᱠ ᱵᱟᱝ ᱪᱟᱞ ᱠᱟᱱᱟ ᱵᱚᱞᱮ ᱥᱤᱠᱷᱟᱹᱛ ᱡᱟᱦᱟᱸ ᱠᱚ ᱞᱟᱹᱭᱮᱫ ᱫᱚ ᱩᱱᱤ ᱥᱟᱥᱚᱱ ᱞᱟᱹᱜᱤᱫ ᱛᱮ ᱩᱱᱤ ᱪᱮᱫ ᱮ ᱪᱤᱠᱟᱹᱭᱟ ᱠᱤᱢᱤᱱ ᱢᱟᱭ ᱟᱹᱜᱩ ᱣᱟᱹᱫᱤᱧ ᱦᱚᱯᱚᱱ ᱛᱤᱧ ᱛᱟᱦᱞᱮ ᱱᱩᱭ ᱪᱮᱫ ᱞᱮᱠᱟ ᱠᱟᱛᱮᱜ ᱤᱧ ᱤᱧ ᱥᱤᱠᱷᱟᱹᱣᱮᱭᱟ ᱱᱩᱭ ᱢᱟ ᱥᱟᱞᱤ ᱧᱩ ᱯᱟᱹᱣᱨᱟᱹ ᱧᱩ ᱦᱟᱺᱰᱤ ᱜᱮ ᱛᱟᱦᱮᱱ ᱠᱟᱱᱟ ᱥᱟᱨᱟ ᱜᱷᱟᱹᱲᱤᱡ ᱛᱟᱦᱮᱞᱮ ᱱᱩᱭ ᱞᱟᱹᱭ ᱫᱟᱹᱧ ᱦᱟᱯᱮ ᱛᱟᱦᱮᱞᱤᱧ ᱵᱷᱤᱱᱟᱹ ᱞᱮᱜᱮ ᱵᱷᱤᱱᱟᱹ ᱠᱟᱛᱮᱫ ᱡᱩᱫᱤ ᱦᱚᱲᱚᱜ ᱠᱷᱟᱱᱮ ᱥᱚᱝᱥᱟᱨ ᱨᱮᱱᱟᱜ ᱪᱟᱯ ᱛᱮ ᱱᱤᱝᱠᱟᱹᱱᱟᱜ ᱦᱚᱭᱛᱚ ᱟᱡᱼ ᱮ ᱩᱫᱩᱜ ᱦᱚᱪᱚᱭᱮ ᱱᱤᱝᱠᱟᱹ ᱠᱟᱛᱮᱫ ᱩᱱᱤ ᱟᱡᱼ ᱮ ᱦᱚᱭᱛᱚ ᱟᱰᱮ ᱟᱡ ᱟᱫᱚ ᱚᱱᱚᱞᱤᱭᱟᱹ ᱪᱮᱫ ᱞᱮᱠᱟᱭ ᱢᱚᱱᱮᱭᱫᱟ ᱚᱱᱠᱟ ᱞᱮᱠᱟ ᱠᱟᱛᱮᱫ ᱜᱮ ᱩᱱᱤ ᱫᱚ ᱦᱚᱭᱛᱚ ᱚᱸᱰᱮᱭ ᱵᱷᱟᱜᱮ ᱦᱚᱪᱚ ᱮ ᱠᱟᱱᱟᱭ ᱠᱤᱱᱛᱩ ᱦᱚᱭᱛᱚ ᱚᱠᱟᱴᱟᱜ ᱨᱮᱫᱚ ᱚᱠᱚᱭ ᱚᱱᱚᱞᱤᱭᱟᱹ ᱫᱚ ᱢᱚᱱᱮ ᱠᱮᱫᱟ ᱡᱮ ᱡᱮᱦᱮᱛᱩ ᱩᱱᱤ ᱫᱚ ᱵᱟᱝᱜᱮ ᱵᱷᱟᱜᱮ ᱞᱮᱱᱟ ᱵᱟᱝᱜᱮ ᱵᱷᱟᱜᱮ ᱞᱮᱱᱟ ᱢᱮᱱᱠᱷᱟᱱ ᱱᱚᱣᱟ ᱠᱚᱵᱚᱱ ᱧᱮᱞ ᱟᱵᱚᱱ ᱧᱮᱞ ᱠᱟᱛᱮᱜ ᱠᱤᱱᱛᱩ ᱡᱷᱚᱛᱚ ᱦᱚᱲᱟᱜ ᱠᱚᱦᱱᱰᱟ ᱠᱷᱚᱱ ᱦᱩᱭᱩᱜᱼᱟ ᱱᱚᱣᱟ ᱡᱮ ᱩᱱᱤ ᱫᱚ ᱥᱟᱹᱨᱤ ᱜᱮ ᱱᱚᱣᱟ ᱛᱷᱟᱨᱮ ᱛᱤᱱᱟᱹᱜ ᱴᱟ ᱟᱯᱛᱮᱫ ᱛᱤᱱᱟᱹᱜ ᱠᱚᱛᱚᱭ ᱧᱟᱢᱮᱫ ᱛᱟᱦᱮᱸ ᱛᱤᱱᱟᱹᱜ ᱫᱩᱠᱷ ᱦᱟᱨᱠᱮᱛ ᱛᱮ ᱩᱱᱤ ᱟᱡ ᱦᱚᱯᱚᱱ ᱛᱮᱫ ᱨᱮᱭᱟᱨ ᱨᱮᱱᱟᱜ ᱮ ᱪᱮᱥᱴᱟᱭᱮᱫ ᱛᱟᱦᱮᱸ ᱠᱤᱱᱛᱩ ᱛᱟᱦᱞᱮ ᱤᱧ ᱫᱚ ᱮ ᱡᱟᱦᱟᱸᱭ ᱟᱨᱠᱤ ᱯᱚᱼ ᱯᱚᱝᱲᱟ ᱠᱚᱣᱟᱜ ᱠᱟᱛᱷᱟᱧ ᱞᱟᱹᱭᱫᱟ ᱚᱱᱮ ᱚᱱᱟ ᱧᱮᱞ ᱠᱟᱛᱮᱫ ᱫᱚ ᱵᱟᱭ ᱩᱭᱦᱟᱹᱨ ᱵᱷᱟᱵᱽᱱᱟᱭ ᱛᱤᱥ ᱦᱚᱸ ᱢᱚᱱᱮᱨᱮ ᱡᱮ ᱛᱟᱦᱞᱮ ᱤᱧ ᱩᱱᱤ ᱨᱮᱱ ᱟᱯᱟᱛ ᱛᱮᱫ ᱪᱮᱫ ᱞᱮᱠᱟᱭ ᱦᱮ ᱮᱴᱠᱮᱴᱚᱬᱮ ᱱᱟᱭ ᱛᱤᱱᱟᱹᱜ ᱫᱩᱠᱷ ᱦᱟᱨᱠᱮᱛ ᱟᱹᱭᱠᱟᱹᱣᱮᱜ ᱠᱷᱟᱹᱛᱤᱨ ᱛᱟᱦᱮᱸᱫ ᱛᱮ ᱠᱷᱟᱹᱛᱤᱨ ᱛᱮ ᱩᱱᱤ ᱟᱡ ᱦᱚᱯᱚᱱ ᱛᱮᱫ ᱮ ᱥᱩᱫᱷᱨᱟᱹᱣ ᱨᱮᱱᱟᱜ ᱮ ᱪᱮᱥᱴᱟᱭᱮᱫ ᱛᱟᱦᱮᱸᱫ ᱛᱟᱦᱞᱮ ᱤᱧ ᱫᱚ ᱤᱧ ᱵᱟᱵᱟ ᱫᱚ ᱱᱚᱝᱠᱟ ᱫᱚ ᱵᱟᱹᱧ ᱫᱩᱠᱷ ᱦᱟᱨᱠᱮᱛ ᱫᱚ ᱵᱟᱹᱧ ᱮᱢᱟᱭ ᱱᱚᱝᱠᱟᱱ ᱯᱚᱡᱮᱴᱤᱵᱷ ᱫᱚ ᱵᱟᱝ ᱦᱟᱛᱟᱜᱼᱟ ᱵᱩᱡᱷᱟᱹᱣ ᱚᱱᱟᱨᱮ ᱩᱱᱤ ᱠᱤᱱᱛᱩ ᱨᱚᱢᱟᱱᱪᱚᱠ ᱮ ᱧᱟᱢᱟᱭ ᱦᱚᱯᱚᱱ ᱛᱮᱫ ᱵᱟᱭ ᱤᱭᱟᱹ ᱞᱮᱱᱟᱭ ᱦᱮᱸ ᱛᱟᱨᱯᱚᱨᱮ ᱦᱚᱯᱚᱱ ᱛᱮ ᱴᱮᱸᱰ ᱦᱚᱸᱭ ᱮᱭ ᱟᱯᱟᱛ ᱛᱮᱫ ᱫᱚᱭ ᱫᱟᱞ ᱵᱟᱲᱟ ᱦᱚᱪᱚᱼᱟᱭ ᱦᱮᱸ ᱟᱡ ᱵᱟᱹᱦᱩᱭ ᱫᱟᱞᱮᱭᱟᱭ ᱟᱡ ᱟᱭᱚ ᱛᱟᱹᱠᱤᱱ ᱦᱚᱸᱭ ᱫᱟᱞ ᱩᱰᱩᱠ ᱠᱤᱱᱟᱭ ᱱᱚᱜᱼᱚᱭ ᱱᱤᱝᱠᱟᱹᱱᱟᱜ ᱟᱫᱚ ᱨᱟᱜ ᱩᱭᱦᱟᱹᱨ ᱵᱷᱟᱵᱽᱱᱟ ᱫᱚᱭ ᱩᱱᱠᱩ ᱫᱚ ᱟᱫᱚ ᱚᱱᱟ ᱫᱚ ᱵᱟᱠᱚ ᱢᱟᱱᱟ ᱵᱟᱲᱟᱜᱼᱟ ᱦᱳᱭ ᱦᱩᱭᱱᱟ ᱦᱩᱭᱱᱟ ᱱᱚᱣᱟ ᱯᱷᱤᱞᱤᱢ ᱨᱮ ᱱᱚᱝᱠᱟ ᱠᱮᱫᱮᱭᱟ ᱚᱱᱠᱟ ᱠᱮᱫᱮᱭᱟ ᱥᱮ ᱱᱚᱣᱟ ᱡᱟᱛᱨᱟ ᱨᱮ ᱥᱮ ᱱᱚᱣᱟ ᱰᱟᱨᱟᱢᱟ ᱨᱮ ᱥᱮ ᱱᱚᱣᱟ ᱛᱮ ᱜᱟᱭᱟᱱ ᱨᱮ ᱱᱚᱝᱠᱟ ᱠᱮᱫᱮᱭᱟᱭ ᱚᱱᱟ ᱦᱚᱸ ᱵᱟᱠᱚ ᱢᱚᱱᱮ ᱮᱫᱟ ᱪᱟ ᱧᱮᱞ ᱠᱮᱫᱟ ᱠᱚ ᱪᱟᱵᱟᱭᱮᱱᱟ ᱢᱤᱫ ᱞᱩᱛᱩ ᱢᱤᱫᱴᱟᱝ ᱢᱮᱫ ᱛᱮ ᱠᱚ ᱧᱮᱞ ᱠᱮᱫᱟ ᱟᱨ ᱠᱚ ᱦᱤᱲᱤᱧ ᱜᱤᱰᱤ ᱠᱮᱫᱟ ᱢᱤᱫᱴᱟᱝ ᱞᱩᱛᱩᱨ ᱛᱮᱠᱚ ᱟᱸᱡᱚᱢ ᱠᱮᱫᱟ ᱟᱨ ᱢᱤᱫᱴᱟᱝ ᱞᱩᱛᱩᱨ ᱛᱮᱵᱚᱱ ᱩᱰᱩᱝ ᱜᱤᱰᱤ ᱠᱟᱜᱼᱟ ᱱᱚᱜᱼᱚᱭ ᱱᱚᱝᱠᱟᱱ ᱵᱮᱯᱟᱨ ᱥᱮ
ᱟᱫᱚ ᱵᱟᱝ ᱱᱚᱝᱠᱟ ᱟᱨᱦᱚᱸ ᱤᱧᱟᱹᱜ ᱢᱚᱱᱮ ᱫᱚᱭ ᱢᱮᱱ ᱫᱟ ᱠᱤ ᱠᱤᱪᱷᱩ ᱜᱟᱱ ᱦᱚᱲ ᱫᱚ ᱡᱟᱹᱱᱤᱡ ᱱᱚᱣᱟ ᱠᱚᱠᱚ ᱤᱭᱟᱹᱭ ᱜᱮᱭᱟ ᱱᱚᱣᱟ ᱠᱚ ᱢᱟᱱᱮ ᱟᱠᱚ ᱦᱚᱸ ᱚᱱᱠᱟ ᱠᱚ ᱤᱭᱟᱹᱜ ᱟᱥᱮ ᱚᱱᱮ ᱠᱚ ᱢᱚᱱᱮᱭᱟ ᱡᱮ ᱡᱟᱹᱱᱤᱡ ᱚᱱᱟᱜᱮ ᱡᱟᱹᱱᱤᱡ ᱴᱷᱤᱠ ᱟᱨᱠᱤ ᱡᱟᱦᱟᱸᱭ ᱠᱚ ᱦᱚᱭᱛᱚ ᱥᱤᱠᱷᱱᱟᱹᱛ ᱛᱮᱠᱚ ᱱᱤᱪᱟᱹᱲ ᱜᱮᱭᱟ ᱡᱟᱦᱟᱸᱭ ᱠᱚ ᱦᱚᱭᱛᱳ ᱵᱟᱠᱚ ᱵᱟᱲᱟᱭᱟ ᱟᱨᱠᱤ ᱟᱠᱟᱴᱟᱜ ᱵᱷᱟᱜᱮ ᱫᱤᱠ ᱟᱨ ᱩᱱᱤ ᱫᱚ ᱦᱚᱭᱛᱳ ᱦᱟᱸᱰᱮ ᱧᱮᱞ ᱠᱮᱫᱟᱭ ᱡᱮ ᱚᱸᱰᱮ ᱡᱟᱹᱱᱤᱡ ᱞᱟᱹᱭᱟ ᱡᱟᱹᱱᱤᱡ ᱱᱤᱥᱪᱚᱭ ᱦᱳᱭᱛᱳ ᱚᱱᱟᱜᱮ ᱡᱟᱹᱱᱤᱡ ᱴᱷᱤᱠᱟ ᱚᱱᱟ ᱛᱮᱜᱮ ᱚᱱᱟ ᱡᱤᱱᱤᱥ ᱠᱚ ᱫᱮᱠᱷᱟᱣᱮᱫᱟ ᱱᱚᱝᱠᱟ ᱦᱚᱸ ᱤᱧᱟᱹᱜ ᱢᱚᱱᱮᱭᱮᱫᱤᱧ ᱠᱤᱪᱷᱩ ᱜᱟᱱ ᱦᱚᱲ ᱫᱚ ᱟᱨᱠᱤ ᱡᱟᱦᱟᱸᱭᱮ ᱵᱟᱲᱟᱭᱟ ᱡᱮ ᱵᱟᱝ ᱱᱚᱣᱟ ᱫᱚ ᱱᱚᱝᱠᱟ ᱢᱤᱫᱴᱟᱝ ᱦᱚᱲᱟᱜ ᱢᱟᱱᱮ ᱢᱚᱱᱮ ᱡᱤᱣᱤ ᱞᱟᱲᱮᱡ ᱞᱟᱹᱜᱤᱫ ᱥᱮ ᱚᱱᱟ ᱞᱟᱹᱜᱤᱫ ᱛᱮ ᱱᱚᱣᱟ ᱠᱚ ᱵᱮᱱᱟᱣ ᱮᱫᱟ ᱥᱮ ᱢᱤᱫᱴᱟᱝ ᱦᱚᱲ ᱠᱷᱩᱥᱤ ᱧᱟᱢ ᱞᱟᱹᱜᱤᱫ ᱥᱮ ᱴᱟᱝ ᱢᱤᱫᱴᱟᱝ ᱯᱷᱩᱨᱛᱤ ᱧᱟᱢ ᱞᱟᱹᱜᱤᱫ ᱛᱮᱠᱚ ᱵᱮᱱᱟᱣ ᱮᱫᱟ ᱟᱨᱠᱤ ᱱᱚᱜᱼᱚᱭ ᱱᱚᱝᱠᱟ ᱛᱟᱦᱮᱱ ᱜᱮᱭᱟ ᱥᱮ
ᱦᱮᱸᱫᱟ ᱦᱚᱸ ᱤᱱᱠᱟᱹ ᱠᱟᱛᱷᱟ ᱦᱚᱸ ᱚᱵᱷᱚᱨ ᱜᱮᱭᱟ ᱠᱚ ᱡᱟᱦᱟᱸ ᱠᱚ ᱞᱮᱠᱟ ᱤᱱᱠᱟᱹ ᱛᱮᱠᱚ ᱮᱵᱣᱟ ᱜᱮ ᱛᱟᱨᱯᱚᱨᱮ ᱱᱤᱝᱠᱟᱹ ᱚᱱᱠᱟ ᱦᱚᱸ ᱥᱟᱥᱚᱱ ᱦᱚᱸᱠᱚ ᱯᱷᱳᱱ ᱮᱫ ᱠᱚᱣᱟ ᱮᱜᱟᱛ ᱯᱟ ᱫᱟᱜ ᱦᱚ ᱠᱚ ᱫᱟᱞ ᱩᱰᱩᱠ ᱠᱮ ᱠᱚᱣᱟ ᱱᱤᱝᱠᱟᱹ ᱚᱱᱠᱟ ᱟᱯᱟᱛ ᱮᱸᱜᱟᱛ ᱠᱚ ᱞᱟᱜᱟ ᱩᱰᱩᱠ ᱠᱚ ᱵᱟᱥᱛᱚᱵᱤᱠ ᱨᱮᱦᱚᱸ ᱦᱩᱭ ᱟᱠᱟᱱ ᱜᱮᱭᱟ᱾ ᱟᱵᱚ ᱰᱨᱟᱢᱟᱴᱤᱠ ᱨᱮᱜᱮ ᱵᱚᱱ ᱧᱮᱞ ᱜᱟᱭᱟᱱ ᱨᱮᱜᱮ ᱵᱚᱱ ᱧᱮᱞ ᱟᱠᱟᱫᱟᱹ ᱚᱱᱠᱟᱱ ᱠᱟᱨᱚᱱ ᱵᱟᱥᱛᱚᱵ ᱦᱚᱸ ᱧᱮᱞᱚᱜᱚᱜ ᱠᱟᱱ ᱜᱮᱭᱟ᱾ ᱦᱚᱯᱚᱱ ᱛᱮᱫ ᱞᱟᱹᱜᱤᱫ ᱛᱮ ᱟᱯᱟᱛ ᱛᱮᱫ ᱦᱩᱸ
ᱮᱠᱟᱞ ᱮᱠᱟᱞ ᱱᱚᱣᱟ ᱡᱩᱫᱤ ᱢᱤᱫ ᱠᱟᱛᱷᱟᱛᱮ ᱞᱟᱹᱭ ᱜᱟᱱᱚᱜ ᱩᱱᱤ ᱡᱟᱦᱟᱸᱭ ᱱᱚᱝᱠᱟ ᱦᱚᱳᱭᱛᱠᱚ ᱠᱚᱨᱟᱣᱫᱟ ᱥᱮ ᱱᱚᱝᱠᱟ ᱠᱚ, ᱥᱟᱥᱚᱱᱮᱫ ᱠᱚᱣᱣᱟ ᱤᱧᱟᱹᱜ ᱢᱚᱱᱮ ᱦᱩᱭᱩᱜ ᱠᱟᱱᱟ ᱚᱱᱟ ᱫᱚ ᱥᱤᱠᱷᱱᱟᱹᱛ ᱨᱮᱱᱟᱜ ᱚᱵᱷᱟᱵᱽ ᱦᱮᱱᱟᱜ ᱛᱟᱭᱟ ᱥᱮ ᱟᱡ ᱫᱚ ᱵᱟᱭ ᱵᱟᱲᱟᱭᱟ ᱚᱠᱟ ᱵᱟᱹᱲᱤᱡ ᱟᱨ ᱚᱠᱟ ᱵᱷᱟᱜᱮ ᱟᱨᱠᱤ ᱱᱚᱣᱟ ᱫᱚ ᱦᱚᱭᱛᱚ ᱦᱚᱲ ᱠᱚ ᱢᱮᱛᱟᱭ ᱠᱟᱱᱟ ᱡᱮ ᱱᱚᱝᱠᱟ ᱠᱚᱨᱟᱣ ᱢᱮ, ᱟᱫᱚ ᱠᱤᱪᱷᱩᱩᱜᱟᱱ ᱦᱚᱲ ᱛᱚ ᱚᱱᱠᱟ ᱦᱮᱱᱟᱜ ᱠᱚᱣᱟ ᱥᱮ ᱡᱟᱦᱟᱸ ᱫᱚ ᱠᱤᱪᱷᱩ ᱱᱚᱝᱠᱟ ᱦᱚᱸ ᱦᱮᱱᱟᱜᱼᱟ ᱟᱨᱠᱤ ᱠᱤ ᱡᱟᱦᱟᱸ ᱫᱚ ᱟᱠᱚᱣᱟᱜ ᱠᱤᱪᱷᱩ ᱱᱤᱡᱮᱨᱟᱜ ᱠᱟᱹᱢᱤ ᱱᱤᱡᱮᱨᱟᱜ ᱠᱟᱹᱢᱤ ᱵᱟᱹᱡᱟᱹᱭ ᱞᱮᱠᱟ ᱥᱮ ᱢᱤᱫᱴᱟᱝ ᱱᱤᱡᱮᱨᱟᱜ ᱢᱟᱱᱮ ᱢᱚᱱᱮᱨᱮ ᱤᱧ ᱢᱮᱱᱟ ᱠᱤᱪᱷᱩ ᱜᱟᱱ ᱛᱚ ᱤᱭᱟᱹ ᱠᱚ ᱵᱩᱡᱷᱟᱹᱣᱟ ᱥᱮ ᱡᱟᱦᱟᱸ ᱫᱚ ᱦᱚᱭᱛᱳ ᱦᱚᱭᱛᱚᱼ- ᱢᱟᱱᱮ ᱡᱩᱫᱤ ᱵᱷᱟᱜᱮ ᱵᱟᱠᱚ ᱢᱮᱱᱟ ᱵᱷᱟᱜᱮ ᱠᱟᱹᱢᱤ ᱨᱮ ᱢᱤᱫᱴᱟᱝ ᱵᱷᱟᱜᱮ ᱜᱮ ᱦᱚᱲᱮ ᱥᱟᱨᱦᱟᱣ ᱵᱟᱹᱲᱤᱡ ᱠᱟᱹᱢᱤ ᱨᱮᱫᱚ ᱚᱱᱟ ᱫᱚ ᱴᱷᱤᱠ ᱟᱢ ᱦᱚᱢ ᱟᱢ ᱛᱮᱜᱮ ᱚᱱᱟ ᱨᱮᱱᱟᱜ ᱦᱚᱸ ᱤᱭᱟᱹᱢ ᱧᱟᱢ ᱟ ᱥᱮᱮ ᱦᱳᱭ ᱟᱢ ᱱᱤ ᱛᱚᱜ ᱦᱚᱭᱛᱚᱢ ᱩᱱᱤ ᱥᱟᱥᱚᱱᱮ ᱠᱟᱱᱟ᱾
ᱦᱮᱸ ᱚᱱᱟ ᱨᱮᱱᱟᱜ ᱚᱨᱡᱚ ᱫᱚ ᱚᱱᱟ ᱫᱚ ᱥᱚᱢᱟᱱ ᱜᱮᱭᱟ ᱵᱟᱝ ᱫᱚ ᱵᱟᱝ᱾
ᱪᱮᱫᱟᱜ ᱥᱮ ᱱᱚᱣᱟ ᱛᱚ ᱟᱨ ᱵᱟᱠᱚ ᱢᱮᱱᱟ ᱪᱚᱴ ᱪᱟᱸᱫᱚᱳ ᱛ ᱟᱨ ᱩᱱᱤ ᱫᱚ ᱧᱮᱞᱮᱫ ᱢᱮᱭᱟ ᱥᱮ ᱟᱢ ᱪᱮᱫ ᱮᱢ ᱪᱤᱠᱟᱹᱭᱮᱫᱟ ᱵᱟᱵᱚᱱ ᱪᱤᱠᱟᱹᱭᱮᱫᱟ᱾ ᱴᱷᱤᱠ ᱩᱱ ᱫᱚ ᱢᱤᱫᱴᱟᱝ ᱨᱮᱦᱚᱸ ᱠᱤᱪᱷᱩ ᱨᱮᱛᱚ ᱢᱤᱫᱴᱟᱝ ᱜᱟᱱ ᱨᱮᱦᱚᱸ ᱢᱤᱫᱴᱟᱝ ᱟᱵᱚᱣᱟᱜ ᱵᱤᱥᱟᱹᱥ ᱦᱮᱱᱟᱜᱼᱟ ᱥᱮ ᱵᱟᱝ ᱢᱤᱫᱴᱟᱝ, ᱪᱚᱴ ᱪᱟᱸᱫᱚ ᱦᱮᱱᱟᱭᱟ ᱥᱮ ᱢᱤᱫᱴᱟᱝ ᱟᱵᱚ ᱢᱤᱫᱴ ᱡᱟᱦᱟᱸ ᱜᱮ ᱢᱤᱫᱟᱝ ᱱᱚᱝᱠᱟ ᱵᱚᱱ ᱢᱟᱱᱟᱣ ᱟᱹᱜᱩᱭ ᱫᱟ ᱥᱮ ᱠᱤᱝᱵᱟ ᱟᱵᱚ ᱨᱮᱱ ᱡᱟᱦᱟᱸᱭ ᱠᱚ ᱦᱮᱱᱟᱜ ᱠᱚᱣᱟ ᱟᱨᱠᱤ ᱢᱤᱫᱴᱟᱱ ᱡᱟᱦᱟᱸ ᱵᱚᱱ ᱧᱩᱢ ᱠᱚᱣᱟ ᱟᱨᱠᱤ, ᱡᱮ
ᱦᱮᱸ
ᱵᱟᱝ ᱱᱚᱝᱠᱟ ᱢᱤᱫᱴᱟᱝ ᱟᱵᱚᱣᱟᱜ ᱦᱮᱱᱟᱜᱼᱟ ᱯᱟᱹᱦᱤᱞ ᱠᱷᱚᱱ ᱛᱟᱦᱚᱞᱮ ᱱᱚᱝᱠᱟ ᱡᱩᱫᱤ ᱥᱟᱹᱨᱤ ᱵᱟᱠᱚ ᱢᱮᱱᱟ ᱢᱤᱫᱴᱟᱱ ᱥᱟᱹᱨᱤ ᱡᱩᱫᱤᱢ ᱢᱮᱱᱟ ᱥᱟᱹᱨᱤ ᱨᱮᱱᱟᱜ ᱫᱚ ᱢᱟᱱᱮ ᱚᱱᱟ ᱫᱚ ᱤᱭᱟᱹ ᱫᱚ ᱵᱟᱝ ᱜᱟᱱᱚᱜᱼᱟ ᱟᱨᱠᱤ ᱱᱚᱝᱠᱟ ᱡᱟ ᱟᱸᱚᱢ ᱟᱹᱜᱩ ᱦᱩᱭ ᱟᱠᱟᱱᱟ ᱚᱱᱟ ᱫᱚ ᱵᱟᱝ ᱪᱩᱠᱩᱱᱟ ᱥᱮ ᱵᱟᱝ ᱥᱟᱶ ᱢᱟᱱᱮ ᱟᱹᱰᱤ ᱠᱟᱯᱟᱴ ᱨᱮᱢ ᱥᱤᱧ ᱯᱚᱴᱚᱢ ᱨᱮᱦᱚᱸ ᱦᱚᱳᱭᱛᱳ ᱚᱱᱟ ᱫᱚ ᱵᱟᱝ ᱛᱟᱦᱮᱱᱟ ᱟᱨᱠᱤ, ᱱᱚᱝᱠᱟᱱᱟᱜ ᱢᱟᱱᱮ
ᱟᱫᱚ ᱱᱚᱰᱮ ᱦᱚᱸ ᱱᱚᱝᱠᱟᱜ ᱠᱟᱱᱟ ᱡᱩᱫᱤ ᱵᱚᱱ ᱢᱮᱱᱟ ᱟᱨᱠᱤ, ᱟᱵᱚ ᱱᱚᱜᱼᱚᱭ ᱡᱮ ᱟᱵᱚᱜᱮ ᱞᱟᱦᱟᱨ ᱨᱮᱱ ᱦᱩᱭ ᱠᱟᱛᱮᱫ ᱱᱤᱛᱚᱜ ᱵᱚᱱ ᱛᱟᱭᱱᱚᱢ ᱟᱠᱟᱱᱟ ᱟᱨᱠᱤ, ᱟᱫᱚ ᱱᱚᱣᱟ ᱦᱚᱭᱛᱳ ᱤᱧᱟᱹᱜ ᱢᱚᱱᱮ ᱫᱚ ᱢᱮᱱᱟ ᱦᱚᱭ ᱛᱚ ᱟᱵᱚᱣᱟᱜ ᱩᱢᱮᱨ ᱨᱮ ᱦᱚᱭᱛᱚ ᱚᱱᱟ ᱵᱟᱵᱚᱱ ᱫᱤᱥᱟᱹᱭᱟ ᱠᱤᱱᱛᱩ ᱟᱨᱚ ᱱᱚᱝᱠᱟ ᱟᱵᱚᱨᱮᱱ ᱯᱚᱼᱯᱚᱝᱲᱟ ᱠᱚ ᱦᱤᱡᱩᱜ ᱠᱟᱱᱟ ᱱᱚᱜᱼᱚᱭ ᱡᱮᱢᱚᱱ ᱱᱤᱛᱚᱜ ᱴᱮᱠᱱᱳᱞᱚᱡᱤ ᱠᱚᱦᱚᱸ ᱠᱚ ᱵᱮᱵᱚᱦᱟᱨ ᱠᱚ ᱥᱮᱬᱟᱭᱮᱫ ᱛᱟᱵᱚᱱᱟ ᱥᱮ ᱱᱚᱣᱟ ᱠᱚᱦᱚᱸ ᱟᱥᱛᱮ ᱟᱥᱛᱮ ᱱᱚᱣᱟ ᱨᱮᱦᱚᱸ ᱠᱟᱹᱢᱤ ᱨᱮᱠᱚ ᱦᱤᱡᱩᱜ ᱠᱟᱱ ᱛᱟᱵᱚᱱᱟ ᱱᱚᱝᱠᱟ ᱜᱮ ᱢᱤᱫ ᱫᱤᱱ ᱦᱮᱸᱡ ᱫᱚᱠᱚ ᱦᱤᱡᱩᱜᱼᱟ ᱦᱚᱭᱛᱳ ᱥᱚᱢᱚᱭ ᱚᱠᱛᱚ ᱞᱟᱜᱟᱜᱼᱟ ᱟᱨᱠᱤ ᱟᱫᱚ
ᱚᱱᱟᱜᱮ ᱡᱚᱛᱚ ᱛᱟᱲᱟ ᱢᱟᱱᱮ ᱡᱚᱛᱚ ᱞᱚᱜᱚᱱ ᱥᱮ ᱟᱵᱚ ᱡᱩᱫᱤ ᱞᱚᱜᱚᱱ ᱫᱷᱟᱨᱟᱜᱮ ᱱᱚᱣᱟ ᱠᱟᱹᱢᱤ ᱵᱚᱱ ᱥᱮᱬᱟᱭᱟ ᱤᱧᱫᱩᱧ ᱢᱚᱱᱮᱭᱟ, ᱱᱚᱣᱟ ᱠᱟᱹᱢᱤ ᱨᱮᱦᱚᱸ ᱢᱟᱱᱮ ᱵᱷᱟᱜᱮ ᱡᱟᱭᱜᱟ ᱨᱮᱠᱚ ᱤᱭᱟᱹ ᱢᱟᱱᱮ ᱥᱮᱴᱮᱨᱚᱜ ᱠᱟᱱ ᱛᱟᱵᱚᱱ ᱜᱮᱭᱟ ᱪᱮᱫᱟᱜ ᱥᱮ ᱱᱚᱣᱟ ᱛᱮᱦᱚᱸ ᱧᱮᱞᱚᱜ ᱠᱟᱱᱟ ᱱᱚᱣᱟ ᱫᱚ, ᱱᱚᱜᱼᱚᱭ ᱡᱮ ᱱᱚᱜᱼᱚᱭ ᱡᱮ ᱥᱚᱨᱠᱟᱨ ᱯᱟᱦᱴᱟ ᱠᱷᱚᱱ ᱵᱚᱱ ᱧᱮᱞᱟ ᱡᱟᱦᱟᱸ ᱫᱚ ᱦᱳᱭᱛᱳ ᱱᱚᱝᱠᱟ ᱦᱚᱸ ᱧᱮᱞᱚᱜ ᱠᱟᱱᱟ ᱡᱮ ᱱᱚᱜᱚᱭ ᱦᱚᱭᱛᱚ ᱡᱟᱦᱟᱸ ᱜᱮ ᱵᱚᱱ ᱠᱩᱨᱩᱢᱩᱴᱩᱭ ᱫᱟ ᱚᱱᱟ ᱦᱚᱭᱛᱳ ᱚᱱᱠᱟ ᱴᱷᱤᱠ ᱢᱚᱛᱚ ᱚᱱᱟ ᱨᱮᱱᱟᱜ ᱤᱭᱟᱹ ᱵᱟᱵᱚᱱ ᱧᱟᱢ ᱮᱫᱟ ᱚᱱᱟ ᱨᱮᱱᱟᱜ ᱡᱟᱦᱟᱸ ᱢᱤᱫᱴᱟᱝ ᱡᱚ ᱵᱤᱞᱤ ᱟᱨᱠᱤ ᱦᱳᱭᱛᱳ ᱚᱱᱟ ᱞᱟᱹᱜᱤᱫ ᱵᱚᱱ ᱠᱟᱹᱢᱤ ᱠᱟᱱᱟ ᱠᱤᱱᱛᱩ ᱟᱵᱚᱣᱟᱜ ᱱᱚᱰᱮ ᱟᱫᱚ ᱪᱮᱫ ᱤᱧ ᱢᱮᱱᱟ ᱡᱚᱭᱛᱚ ᱠᱤᱪᱷᱩ ᱟᱹᱱ ᱟᱨᱤ ᱠᱚ, ᱟᱵᱚ ᱦᱚᱭᱛᱳ ᱦᱚᱠ ᱠᱚ ᱵᱟᱵᱚᱱ ᱤᱭᱟᱹ ᱫᱟᱲᱭᱟᱜ ᱠᱟᱱᱟ ᱟᱨᱠᱤ ᱩᱱᱠᱩ ᱴᱷᱮᱱ ᱵᱟᱵᱚᱱ ᱜᱟᱨᱡᱟᱣ ᱠᱟᱛᱮ ᱵᱟᱵᱚᱱ ᱦᱟᱛᱟᱣ ᱦᱟᱛᱟᱣ ᱫᱟᱲᱮᱭᱟᱜ ᱠᱟᱱᱟ ᱱᱚᱝᱠᱟ ᱦᱚᱸ ᱢᱤᱫᱴᱟᱝ ᱦᱳᱭᱛᱳ ᱧᱮᱞᱚᱜ ᱠᱟᱱᱟ ᱟᱨᱠᱤ ᱡᱟ ᱤᱧᱟᱹᱜ ᱢᱚᱱᱮᱛᱮ ᱢᱮᱱᱫᱟ
ᱴᱷᱤᱠ
ᱟᱜ ᱡᱩᱫᱤ ᱵᱚᱱ ᱢᱮᱱᱟ ᱟᱨᱠᱤ ᱠᱮ ᱚᱱᱠᱟ ᱡᱟ ᱧᱮᱞᱚᱜ ᱠᱟᱱᱟ ᱟᱫᱚ ᱪᱮᱫᱟᱜ ᱥᱮ ᱱᱚᱣᱟ ᱠᱚᱫᱚ ᱢᱤᱫᱴᱟᱝ ᱜᱤᱫᱽᱨᱟᱹ ᱦᱚᱸ ᱡᱩᱫᱤ
ᱟᱹᱭᱫᱟᱹᱨ ᱦᱟᱛᱟᱞᱮ ᱞᱟᱹᱜᱤᱫ ᱛᱮ ᱟᱵᱚ ᱦᱚᱸ ᱟᱵᱚᱣᱟᱜ ᱦᱮᱸ ᱞᱮ
ᱮ ᱞᱟᱹᱭ ᱫᱟᱹᱧ ᱡᱮᱢᱚᱱ ᱢᱤᱫᱴᱟᱝ ᱜᱤᱫᱽᱟᱹ ᱦᱚᱸ ᱡᱚᱠᱷᱚᱱᱮ ᱨᱟᱜᱟᱭ ᱩᱱᱤ ᱡᱩᱫᱤ ᱵᱟᱭ ᱨᱟᱜᱟ ᱢᱤᱫᱴᱟᱝ ᱟᱭᱳ ᱦᱚᱲ ᱦᱚᱭᱛᱳ ᱵᱟᱭ ᱡᱚᱢ ᱵᱟᱭ ᱮᱢᱟᱭ ᱠᱟᱱᱟ ᱚᱱᱠᱟ ᱦᱚᱸ ᱧᱮᱞ ᱠᱟᱱᱟ ᱟᱵᱚᱦᱚᱸ ᱱᱤᱛᱚᱜ ᱱᱚᱝᱠᱟ ᱦᱚᱭᱛᱚ ᱚᱱᱟ ᱚᱠᱛᱚ ᱨᱮᱜᱮ ᱵᱚᱱ ᱢᱟᱱᱮ ᱵᱚᱱ ᱦᱮᱱᱟᱜ ᱵᱚᱱᱟ ᱟᱨᱠᱤ ᱱᱚᱝᱠᱟ ᱦᱚᱸ ᱧᱮᱞ ᱢᱟᱱᱮ
ᱚᱠᱚᱭ ᱴᱷᱮᱱ ᱟᱵᱚ ᱦᱮᱱᱟᱜ ᱵᱚᱱᱟ ᱩᱱᱤ ᱴᱷᱮᱱ ᱟᱵᱚ ᱩᱱᱤ ᱴᱷᱮᱱ ᱱᱚᱝᱠᱟ ᱵᱷᱟᱵ ᱛᱮ ᱜᱮ ᱩᱱᱤ ᱢᱮᱛᱟᱭ ᱦᱩᱭᱩᱜ ᱛᱟᱵᱚᱱᱟ᱾ ᱥᱮ ᱩᱱᱤ ᱴᱷᱮᱱ ᱜᱟᱨᱡᱟᱣ ᱥᱮ ᱨᱟᱜᱽ ᱤᱭᱟᱹ ᱦᱩᱭᱩᱜ ᱛᱟᱵᱚᱱᱟ ᱡᱮ ᱵᱟᱝᱼᱟ ᱛᱚᱵᱮ ᱨᱮ ᱜᱮ ᱦᱚᱭᱛᱚ ᱟᱵᱚ ᱦᱚᱸ ᱡᱟᱹᱱᱤ ᱮᱢᱟ ᱵᱚᱱᱟ ᱤᱧᱟᱹᱜ ᱢᱚᱱᱮ ᱦᱩᱭᱩᱜ ᱠᱟᱱᱟ᱾
ᱮᱠᱵᱟᱨ ᱴᱷᱤᱠ ᱠᱟᱛᱷᱟ
ᱟᱨ ᱵᱟᱠᱷᱟᱱ ᱫᱚ ᱢᱮᱫ ᱚ ᱩᱱᱠᱩ ᱵᱟᱠᱚ ᱢᱮᱱ ᱵᱟᱲᱟᱭᱮᱫᱟ ᱪᱮᱫ ᱮᱢ ᱮᱢᱟ ᱠᱚᱣᱟ ᱱᱚᱝᱠᱟ ᱜᱮᱛᱚ ᱦᱩᱭᱩᱜ ᱠᱟᱱᱟ ᱥᱮ ᱧᱮᱞᱚᱜ ᱠᱟᱱᱟ ᱱᱚᱝᱠᱟ ᱠᱟᱱᱟ ᱵᱚᱱ ᱡᱟᱦᱟᱱᱟᱜ ᱵᱷᱟᱜᱽ ᱠᱚᱨᱮ ᱜᱮ ᱵᱟᱵᱚᱱ ᱟᱨ ᱦᱚᱲ ᱫᱚ ᱟᱵᱚ ᱫᱚ ᱠᱟᱹᱴᱤᱡᱽ ᱵᱚᱱ ᱞᱟᱡᱟᱜ ᱜᱮᱭᱟ ᱟᱨᱠᱤ ᱱᱚᱜᱚ ᱱᱚᱣᱟ ᱠᱚ ᱟᱵᱚ ᱪᱟᱵᱟ ᱦᱩᱭᱩᱜ ᱛᱟᱵᱚᱱᱟ ᱟᱨᱠᱤ
ᱤᱱᱟᱹᱜᱮ ᱦᱩᱭᱩᱜ ᱠᱟᱱᱟ ᱢᱮᱱ ᱠᱟᱛᱷᱟ ᱞᱟᱡᱟᱣ ᱵᱚᱛᱚᱨ ᱟᱵᱚ ᱫᱚ ᱤᱭᱟᱹ ᱠᱚ ᱵᱟᱵᱚᱱ ᱟ ᱥᱟᱦᱟᱣ ᱞᱟᱦᱟ ᱫᱟᱲᱮᱭᱟᱜᱼᱟ ᱟᱨᱠᱤ
ᱦᱮᱸ ᱟᱫᱚ ᱫᱤᱞ ᱫᱟᱲᱮ ᱠᱚ ᱦᱚᱸ ᱛᱮᱭᱟᱨ ᱦᱩᱭᱩᱜᱼᱟ ᱯᱟᱹᱦᱤᱞ ᱠᱚᱣᱟᱜ ᱡᱟᱦᱟᱸ ᱦᱳᱭ ᱞᱮᱱᱟ ᱟᱨᱠᱤ ᱡᱟᱦᱟᱸ ᱜᱟᱱᱜᱮ ᱡᱟᱦᱟᱸ ᱟᱵᱚ ᱢᱟᱱᱮ ᱪᱮᱫ ᱤᱧ ᱢᱮᱱᱟ ᱚᱱᱚ ᱞᱟᱹᱲᱦᱟᱭ ᱟᱵᱚᱦ ᱦᱚᱸᱜ ᱜᱮ ᱦᱚᱭᱛᱚ ᱞᱟᱦᱟ ᱨᱮᱵᱚᱱ ᱛᱟᱦᱮᱸ ᱠᱟᱱᱟ ᱤᱧ ᱡᱚᱛᱚ ᱴᱩᱠᱩ ᱤᱧ ᱵᱟᱲᱟᱭᱟ ᱟᱨᱠᱤ ᱤᱧ ᱛᱤᱱᱟᱹᱜ ᱜᱟᱱᱤᱧ ᱩᱭᱦᱟᱹᱨ ᱧᱟᱢᱟ ᱠᱟᱫᱟ ᱟᱨᱠᱤ ᱟᱫᱚ ᱱᱤᱛᱚᱜ ᱡᱮᱦᱮᱛᱩ ᱟᱵᱚ ᱫᱚ
ᱠᱟᱱᱟ ᱥᱮ ᱱᱩᱠᱩ ᱱᱩᱠᱩ ᱡᱟᱦᱟᱸ ᱪᱷᱟᱹᱛᱤᱠ ᱠᱚᱣᱟᱜ ᱡᱟᱦᱟᱸ ᱞᱟᱹᱭ ᱠᱚ ᱛᱟᱠᱚ ᱟᱠᱚᱣᱟ ᱟᱠᱚ ᱨᱮᱱ ᱦᱩᱞᱜᱟᱹᱨᱭᱟᱹ ᱠᱚᱣᱟᱜ ᱠᱟᱛᱷᱟ ᱚᱱᱟ ᱫᱚ ᱟᱵᱚᱨᱮᱱ ᱥᱩ ᱠᱟᱹᱱᱩ ᱠᱤᱱᱟᱜ ᱞᱟᱹᱲᱦᱟᱹᱭ ᱛᱟᱭᱱᱚᱢ ᱨᱮᱱᱟᱜ ᱠᱟᱛᱷᱟ ᱜᱮ ᱠᱟᱱᱟ᱾ ᱵᱤᱨᱥᱟ ᱢᱩᱱᱰᱟ ᱡᱟᱦᱟᱸ ᱫᱚ ᱟᱵᱚᱨᱮᱱ ᱚᱨᱮᱱ ᱠᱚ ᱳᱭ ᱛᱟᱦᱮᱸ ᱠᱟᱱᱟᱭ ᱦᱮᱸᱥ ᱛᱤᱞ ᱱᱩᱱᱟᱹᱜ ᱫᱤᱞᱜᱟᱹᱨᱤᱭᱟᱱ ᱦᱚᱲ ᱫᱚ ᱟᱵᱚᱨᱮᱱ ᱜᱮᱠᱚ ᱛᱟᱦᱮᱸ ᱠᱟᱱᱟ ᱟᱨ ᱚᱱᱟ ᱫᱤᱞᱜᱟᱹᱨᱤᱭᱟᱹ ᱜᱮ ᱚᱠᱟ ᱟᱫᱽ ᱪᱟᱵᱟᱭᱮᱱ ᱛᱟᱵᱚᱱᱟ ᱟᱵᱚ ᱫᱚ
ᱚᱱᱟᱜᱮ ᱱᱚᱣᱟ ᱠᱚ ᱥᱤᱠᱷᱱᱟᱹᱛᱟᱱ ᱦᱚᱲ ᱠᱚᱜᱮ ᱱᱚᱣᱟ ᱠᱚ ᱵᱟᱨᱮ ᱛᱮ ᱜᱟᱞᱚᱪ ᱫᱚᱨᱠᱟᱨᱚᱜ ᱠᱟᱱ ᱛᱟᱵᱚᱱᱟ ᱟᱨ ᱱᱚᱣᱟ ᱠᱚ ᱵᱟᱨᱮ ᱛᱮ ᱟᱵᱚᱨᱮᱱ ᱯᱚᱯᱚᱝᱲᱟ ᱦᱚᱸ ᱞᱟᱹᱭ ᱫᱚᱨᱠᱟᱨᱚᱜ ᱠᱟᱱ᱾